ᱦᱮᱞᱳᱣ᱾
ᱦᱮᱞᱳ᱾
ᱚ ᱦᱟᱱᱟᱴᱟᱜ ᱱᱟᱢᱵᱟᱨ ᱫᱚ ᱵᱟᱝ ᱠᱟᱱ ᱛᱟᱵᱮᱱᱟ ᱥᱮ
ᱵᱟᱝᱟ ᱚᱱᱟᱴᱟᱜ ᱫᱚ ᱚᱱᱟᱴᱟᱜ ᱫᱚ ᱠᱚᱢᱯᱤᱞᱤᱴ ᱟᱠᱟᱱ ᱛᱟᱞᱤᱧᱟ ᱾ ᱟᱪᱪᱷᱟ ᱟᱪᱪᱷᱟ ᱚᱱᱠᱟ᱾
ᱟ ᱛᱤᱱᱟᱹᱜ ᱨᱮ ᱛᱤᱱᱟᱹᱜ ᱦᱟᱹᱨᱤᱡ ᱛᱟᱞᱮ ᱛᱟᱦᱮᱸ ᱵᱟᱲᱟᱜᱱᱟ? ᱴᱟᱥᱠ ᱫᱚ ᱛᱤᱱᱟᱹᱜ ᱦᱟᱹᱨᱤᱡ ᱟᱨᱠᱤ ᱛᱟᱦᱮᱸ ᱵᱟᱲᱟᱜ-ᱟ?
ᱛᱤᱨᱤᱥ ᱴᱤ ᱛᱟᱦᱮᱱᱟ ᱾
ᱛᱤᱨᱤᱥᱴᱤ ᱦᱩᱭ ᱞᱮᱱᱠᱷᱟᱱ ᱫᱚ ᱢᱩᱪᱟᱹᱫᱚᱜ-ᱟ?
ᱮᱠᱥᱚ ᱟᱥᱥᱤ ᱢᱤᱱᱤᱴ ᱦᱩᱭ ᱞᱮᱱ ᱠᱷᱟᱱ ᱜᱮ ᱢᱩᱪᱟᱹᱫᱚᱜ-ᱟ ᱾
ᱛᱟᱦᱚᱞᱮ ᱢᱤᱫᱥᱚ ᱟᱥᱥᱤ ᱢᱤᱱᱤᱴ ᱨᱮ ᱯᱮᱢᱮᱱᱴ ᱫᱚ ᱛᱟᱦᱚᱞᱮ ᱛᱤᱱᱟᱹᱜ ᱜᱟᱱ ᱠᱚ ᱮᱢᱚᱜ ᱠᱟᱱᱟ?
ᱦᱮᱸ
ᱢᱤᱫᱥᱚ ᱟᱥᱥᱤ ᱢᱤᱱᱤᱴ ᱨᱮᱭᱟᱜ ᱯᱮᱢᱮᱱᱴ ᱛᱟᱨᱮᱱᱟᱜ ᱪᱮᱫ ᱞᱮᱠᱟᱱᱟᱜ ᱠᱚ ᱮᱢᱚᱜ ᱠᱟᱱᱟ?
ᱪᱮᱫ ᱞᱮᱠᱟ ᱛᱟᱨ ᱠᱚ ᱮᱢᱚᱜᱼᱟ ᱚᱠᱚᱭ ᱚᱠᱟ ᱞᱮᱠᱟ ᱦᱟᱸᱜ ᱾
ᱟᱵᱮᱱ ᱫᱚ ᱛᱟᱦᱚᱞᱮ ᱴᱳᱴᱟᱞ ᱛᱤᱱᱟᱹᱜ ᱦᱟᱸᱜ ᱵᱮᱱ ᱧᱟᱢ ᱟᱠᱟᱫᱟ? ᱛᱤᱱᱟᱹᱜ ᱱᱷᱟᱜ ᱵᱤᱱ ᱧᱟᱢ ᱠᱟᱫᱟ, ᱟᱴᱷᱟᱥ ᱾ ᱦᱳᱭ ᱟᱨ ᱟᱹᱞᱤᱧ ᱫᱚ ᱱᱚᱜᱼᱚᱭ ᱪᱤᱠᱟᱹ ᱛᱮᱞᱤᱧ ᱫᱩᱲᱩᱵ ᱟᱠᱟᱱᱟ ᱾
ᱚᱦᱚᱸᱻ
ᱟᱨ ᱪᱮᱫ ᱱᱟᱜ ᱠᱚ ᱢᱮᱛᱟᱜ ᱚᱱᱟ ᱰᱤᱴᱮᱞᱥ ᱫᱚ ᱱᱷᱟᱜ ᱚᱱᱟ ᱤᱭᱟᱹ ᱜᱮᱥᱮ ᱢᱮᱱᱮᱫ ᱠᱟᱱ ᱫᱚᱞᱤᱧ
ᱱᱚᱣᱟ ᱫᱚ ᱦᱟᱸᱜ ᱩᱱᱟᱹᱜ ᱫᱚ ᱵᱟᱝᱞᱤᱧ ᱞᱟᱹᱭ ᱫᱟᱲᱮᱭᱟᱵᱤᱱ ᱠᱟᱱᱟ ᱱᱤᱛᱚᱜ ᱫᱚ ᱾
ᱦᱮᱸ ᱾ ᱟᱪᱪᱷᱟ ᱢᱟ ᱢᱟᱲᱟᱝ ᱢᱟᱲᱟᱝ ᱥᱮᱫ ᱞᱟᱦᱟᱜ ᱵᱤᱱ ᱾
ᱦᱩᱸ ᱾ ᱢᱮᱱ ᱫᱟᱞᱤᱧ ᱟᱯᱮ ᱥᱮᱫ ᱥᱟᱠᱨᱟᱛ ᱠᱚ ᱢᱟᱱᱟᱣ ᱜᱮᱭᱟ ᱠᱚ ᱥᱮ ᱵᱟᱝᱟ ᱥᱟᱠᱨᱟᱛ ᱦᱩᱭᱩᱜ ᱜᱮᱭᱟ ᱥᱮ ᱵᱟᱝᱟ?
ᱦᱚᱭ ᱥᱟᱠᱨᱟᱛ ᱫᱚ ᱱᱷᱟᱜ ᱠᱚ ᱢᱟᱱᱟᱣ ᱜᱮᱭᱟ ᱱᱷᱟᱜ ᱾ ᱟᱫᱚ ᱟᱞᱮ ᱥᱮᱱ ᱥᱟᱠᱨᱟᱛ ᱟᱨ ᱟᱯᱮ ᱥᱮᱱ ᱥᱟᱠᱨᱟᱛ ᱜᱮ ᱪᱮᱫ ᱞᱮᱠᱟ ᱱᱟ ᱱᱷᱟᱜ ᱾
ᱦᱳᱭ ᱛᱚ ᱾
ᱟᱞᱮ ᱥᱮᱫ ᱥᱟᱠᱨᱟᱛ ᱫᱚ ᱚᱠᱟᱱ ᱢᱚᱱᱮ ᱠᱚᱨ ᱛᱤᱦᱤᱧ ᱥᱟᱠᱨᱟᱛ ᱠᱟᱱᱟ ᱥᱮ ᱛᱮᱦᱤᱧ ᱫᱚ ᱡᱚᱛᱚ ᱚᱲᱟᱜ ᱨᱮᱠᱚ ᱫᱟᱠᱟ ᱩᱛᱩᱭᱮᱫᱼᱟ ᱾
ᱦᱮᱸᱻ
ᱫᱟᱠᱟ ᱩᱛᱩ ᱠᱟᱛᱮᱱ ᱢᱟᱱᱮ ᱡᱚᱛᱚ ᱚᱲᱟᱜ ᱴᱷᱮᱱ ᱠᱷᱚᱱ ᱟᱨᱠᱤ ᱫᱟᱠᱟ ᱩᱛᱩ ᱛᱷᱚᱲᱟ ᱛᱷᱚᱲᱟ ᱠᱟᱛᱮᱱ ᱟᱨᱠᱤ ᱡᱚᱢ ᱦᱩᱭᱩᱜᱼᱟ ᱠᱚᱲᱟ ᱜᱤᱫᱽᱨᱟᱹ ᱫᱚ ᱾
ᱚ ᱚᱱᱟ ᱫᱚ ᱱᱤᱭᱚᱢ ᱜᱮ ᱥᱮ ᱪᱮᱫ ᱞᱮᱠᱟ ᱫᱚ?
ᱦᱳᱭ ᱥᱮ ᱟᱞᱮ ᱥᱮᱱ ᱫᱚ ᱚᱱᱠᱟ ᱜᱮᱥᱮ ᱾
ᱚ ᱟᱞᱮ ᱥᱮᱜ ᱢᱟ ᱥᱟᱠᱨᱟᱛ ᱨᱮᱫᱚ ᱠᱚ ᱯᱤᱴᱷᱟᱹᱭᱟ ᱡᱤᱞ ᱯᱤᱴᱷᱟᱹᱭᱟᱠᱚ ᱾
ᱟᱨ ᱚᱱᱟ ᱫᱟᱠᱟ ᱠᱚ ᱡᱚᱢ ᱵᱟᱲᱟ ᱠᱟᱛᱮᱫ ᱟᱫᱚ ᱚᱠᱟᱴᱷᱮᱱ ᱦᱟᱜ ᱠᱚ ᱩᱰᱩᱠᱚᱜᱼᱟ ᱥᱮ ᱥᱮᱸᱫᱽᱨᱟ ᱠᱚ ᱱᱷᱟᱜ ᱾ ᱟᱫᱚ ᱚᱸᱰᱮ ᱜᱮ ᱡᱚᱛᱚ ᱠᱚᱲᱟ ᱠᱚ ᱱᱷᱟᱜ ᱠᱚ ᱡᱟᱣᱨᱟᱜᱼᱟ ᱠᱚᱲᱟ ᱠᱚ ᱾ ᱥᱮ ᱦᱟᱲᱟᱢ ᱠᱚ ᱡᱟᱦᱟᱸ ᱛᱤᱱᱟᱹᱜ ᱜᱟᱜ ᱜᱮ ᱢᱮᱱᱟᱜ ᱠᱚᱣᱟ ᱛᱟᱨᱯᱚᱨᱮ ᱱᱟᱭᱠᱮ ᱠᱚ ᱱᱷᱟᱜ ᱮ ᱪᱟᱞᱟᱜᱼᱟ ᱾ ᱟᱨ ᱡᱟᱦᱟᱸ ᱛᱤᱱᱟᱹᱜ ᱜᱮ ᱦᱟᱹᱛᱭᱟᱹᱨ ᱠᱚ ᱱᱷᱟᱜ ᱠᱚ ᱤᱫᱤ ᱠᱟᱫᱟ ᱥᱮ ᱟᱜ ᱥᱟᱨ ᱠᱚ ᱩᱯᱟᱹᱲᱤ ᱠᱚ ᱵᱟᱹᱴᱩᱞ ᱠᱚ ᱾ ᱠᱟᱹᱞᱦᱤ ᱠᱚ ᱠᱷᱮᱱᱴᱟ ᱠᱚ ᱾ ᱮᱢᱟᱱ ᱛᱮᱭᱟᱜ ᱥᱟᱢᱟᱱ ᱠᱚ ᱱᱷᱟᱜ ᱠᱚ ᱤᱫᱤ ᱟᱠᱟᱫᱟ ᱟᱫᱚ ᱩᱱ ᱚᱠ ᱚᱠᱛᱚ ᱫᱚ ᱩᱱᱤ ᱱᱟᱭᱠᱮ ᱦᱟᱸᱜ ᱚᱸᱰᱮ ᱠᱷᱚᱱᱟᱜ ᱯᱩᱡᱟᱹ ᱵᱟᱲᱟ ᱠᱟᱛᱮᱱ ᱚᱱᱟ ᱠᱚ ᱡᱤᱱᱤᱥᱨᱮ ᱟᱨᱠᱤ ᱯᱩᱡᱟᱹ ᱵᱟᱲᱟ ᱠᱟᱛᱮᱱ ᱱᱷᱟᱜ ᱩᱱᱤ ᱱᱟ ᱢᱟᱱᱮ ᱢᱤᱫᱴᱟᱹᱝ ᱡᱟᱹᱱᱩᱢ ᱰᱟᱹᱨᱛᱮ ᱢᱤᱫ ᱡᱟᱹᱱᱩᱢ ᱰᱟᱹᱨ ᱛᱮ ᱢᱤᱫᱴᱟᱹᱝ ᱦᱟᱥᱟ ᱛᱮ ᱛᱮᱱᱟ ᱱᱷᱟᱜ ᱾
ᱦᱚᱸ, ᱦᱚᱸ ᱾
ᱟᱫᱚ ᱛᱮᱱ ᱵᱟᱲᱟ ᱠᱟᱛᱮᱱ ᱟᱫᱚ ᱚᱱᱟ ᱠᱚᱛᱮ ᱱᱷᱟᱜ ᱟᱫᱚ ᱟᱯᱚᱱ ᱟᱯᱚᱱ ᱚᱱᱟ ᱦᱟᱹᱛᱭᱟᱹᱨ ᱠᱚ ᱱᱷᱟᱜ ᱟᱫᱚ ᱥᱟᱵ ᱱᱷᱟᱜ ᱦᱩᱭᱩᱜᱼᱟ ᱾ ᱟᱫᱚ ᱴᱟᱢᱟᱠ ᱠᱚ ᱱᱷᱟᱜ ᱠᱚ ᱨᱩᱜᱮᱭᱟ ᱟᱫᱚ ᱱᱷᱟᱜ ᱢᱟ ᱟᱫᱚ ᱚᱠᱟᱥᱮᱱ ᱨᱟᱹᱥ ᱨᱟᱹᱥᱟᱹ ᱥᱮ ᱠᱩᱥᱤ ᱠᱟᱛᱮ ᱵᱮᱱ ᱢᱚᱱᱚᱥᱛᱚ ᱵᱟᱲᱟ ᱠᱟᱫᱟ ᱱᱟᱦᱟᱜ ᱞᱟᱦᱟ ᱠᱷᱚᱱ ᱟᱫᱚ ᱚᱱᱛᱮ ᱱᱟᱜ ᱥᱮᱸᱫᱽᱨᱟ ᱱᱟᱦᱟᱸᱜ ᱞᱮ ᱩᱰᱩᱠᱚᱜᱼᱟ᱾
ᱦᱳᱭ᱾
ᱟᱨ ᱟᱯᱮ ᱥᱮᱱ ᱫᱚ?
ᱟᱞᱮ ᱥᱮᱱ ᱫᱚ ᱚᱱᱠᱟ ᱫᱚ ᱵᱟᱝ ᱜᱮ᱾ ᱥᱮᱸᱫᱽᱨᱟ ᱠᱚᱦᱚᱸ ᱵᱟᱝ ᱞᱤᱧ ᱟᱸᱡᱚᱢ ᱵᱟᱞᱤᱧ ᱟᱸᱡᱚᱢ ᱟᱠᱟᱫᱟ ᱥᱮ ᱧᱮᱞ ᱦᱚᱸ ᱵᱟᱝᱞᱤᱧ ᱧᱮᱞ ᱟᱠᱟᱫ ᱠᱚᱣᱟ᱾ ᱥᱮᱸᱫᱽᱨᱟ ᱠᱚ ᱚᱱᱠᱟ ᱠᱚ ᱪᱟᱞᱟᱜᱼᱟ ᱢᱮᱱᱛᱮ᱾
ᱦᱩᱸ᱾
ᱦᱳᱭ ᱟᱨ ᱡᱟᱦᱟᱸ ᱥᱟᱠᱨᱟᱛ ᱡᱮ ᱡᱚᱠᱷᱚᱱ ᱠᱚ ᱰᱩᱵᱩᱡ ᱨᱟᱠᱟᱵᱟᱠᱚ ᱡᱮᱦᱤᱞᱳᱜ ᱟᱨᱠᱤ ᱛᱩᱯᱩᱱ ᱟᱠᱚ ᱡᱮ ᱦᱤᱞᱳᱜ᱾
ᱦᱮᱸ᱾
ᱥᱤᱧ ᱥᱟᱠᱨᱟᱛ ᱡᱟᱦᱟᱸ ᱦᱤᱞᱳᱜ ᱠᱚ ᱢᱮᱛᱟᱜ ᱠᱟᱱᱟ ᱩᱱ ᱦᱤᱞᱚᱜᱜ ᱫᱚ ᱟᱯᱮ ᱫᱚ ᱟᱯᱮ ᱫᱚ ᱪᱮᱫᱯᱮ ᱡᱚᱢ ᱜᱮᱭᱟ ᱜᱩᱲ ᱛᱟᱵᱮᱱ ᱠᱷᱟᱹᱡᱟᱹᱲᱤ ᱠᱚ ᱯᱤᱴᱷᱟᱹ ᱠᱚ ᱥᱮ ᱡᱟᱦᱟᱱᱟᱜ ᱫᱟᱠᱟ ᱩᱛᱩ ᱜᱮ?
ᱱᱚᱜ-ᱚᱭ ᱥᱤᱧ ᱥᱟᱠᱨᱟᱛ ᱥᱮ ᱪᱮᱫ ᱵᱮᱱ ᱞᱟᱹᱭᱠᱮᱜᱟ ᱱᱚᱣᱟ ᱫᱚ ᱟᱞᱮ ᱱᱚᱛᱮ ᱫᱚ ᱵᱟᱹᱪᱚᱞᱤᱧ ᱟᱸᱡᱚᱢ ᱵᱟᱲᱟ ᱟᱠᱟᱫᱟ᱾
ᱚ ᱟᱯᱮ ᱥᱮᱫ ᱫᱚ ᱟᱨᱚ ᱟᱞᱟᱫᱟ ᱜᱮᱭᱟ᱾
ᱦᱩᱭ ᱫᱟᱲᱮᱟᱜᱼᱟ ᱯᱟᱪᱮᱫ᱾
ᱚ ᱟᱞᱮ ᱥᱮᱫ ᱢᱟ ᱛᱮᱫᱚ ᱫᱟᱠᱟ ᱩᱛᱩ ᱫᱚ ᱯᱤᱴᱷᱟᱹᱭᱟᱠᱚ ᱫᱟᱠᱟ ᱩᱛᱩ ᱫᱚ ᱵᱟᱝᱠᱚ ᱤᱥᱤᱱ ᱩᱱᱟᱜ ᱫᱚ᱾ ᱚ ᱡᱟᱦᱟᱸ ᱪᱮᱫ ᱞᱟᱦᱟ ᱦᱤᱞᱳᱜ ᱫᱚ ᱪᱮᱫ ᱠᱚ ᱢᱮᱛᱟᱜᱼᱟ ᱦᱤᱲᱤᱧ ᱠᱟᱜᱟᱞᱤᱧ ᱩᱱ ᱦᱤᱞᱳᱜ ᱫᱚᱠᱚ ᱯᱤᱴᱷᱟᱹ ᱭᱟᱠᱚ᱾ ᱟᱨ ᱟᱹᱭᱩᱵ ᱵᱮᱲᱟ ᱠᱚ ᱯᱤᱴᱷᱟᱹᱭᱟ ᱚᱱᱟ ᱟᱨ ᱫᱚᱥᱟᱨ ᱦᱤᱞᱳᱜ ᱫᱚ ᱵᱷᱳᱨ ᱵᱷᱳᱨ ᱛᱮᱠᱚ ᱛᱩᱯᱩᱱ ᱛᱮ᱾ ᱚᱱᱟ ᱯᱤᱴᱷᱟᱹ ᱠᱚᱜᱮ ᱠᱚ ᱡᱚᱢᱟᱠᱚ ᱟᱨᱚ ᱤᱭᱟᱹ ᱠᱚ ᱠᱷᱟᱹᱡᱟᱹᱲᱤ ᱠᱚᱠᱚ ᱞᱟᱹᱦᱩᱫ ᱠᱟᱜᱼᱟ ᱠᱚ ᱛᱟᱵᱮᱱ ᱠᱚᱠᱚ ᱞᱟᱹᱦᱩᱫ ᱠᱟᱜᱼᱟ ᱠᱚ ᱚᱱᱟ ᱠᱚ ᱡᱚᱢᱟ ᱟᱨ ᱛᱟᱨᱟᱥᱤᱧ ᱵᱮᱲᱟ ᱫᱚ ᱦᱟᱸᱜ ᱫᱟᱠᱟ ᱠᱚ ᱤᱥᱤᱱ ᱠᱟᱛᱮᱜ᱾ ᱟᱛᱳ ᱨᱮ ᱦᱟᱸᱜ ᱵᱮᱡᱷᱟ ᱛᱩᱧ ᱠᱚ ᱦᱩᱭᱩᱜ ᱜᱮᱭᱟ᱾
ᱦᱮᱸ᱾
ᱚᱱᱟ ᱫᱚ ᱢᱟᱱᱮ ᱱᱤᱭᱚᱢ ᱜᱮ ᱠᱟᱱᱟ ᱱᱤᱭᱚᱢ ᱞᱮᱠᱟ ᱢᱟᱠᱚ ᱛᱩᱧ ᱜᱮᱭᱟ᱾ ᱛᱚ ᱵᱷᱚᱡᱟ ᱛᱩᱧ ᱦᱚᱸ ᱦᱩᱭᱩᱜ ᱜᱮᱭᱟ ᱚᱱᱠᱟ ᱛᱮᱜᱮ᱾
ᱟᱫᱚ ᱟᱯᱮᱥᱱ ᱫᱚ ᱚᱱᱟ ᱵᱚᱡᱷᱟ ᱛᱩᱧ ᱫᱚ ᱦᱚᱸᱱᱟᱜ ᱠᱩᱲᱤ ᱦᱚᱸᱱᱟᱜ ᱠᱚ ᱛᱩᱧ ᱜᱮᱭᱟ ᱥᱮ ᱠᱷᱟᱹᱞᱤ ᱠᱚᱲᱟ ᱢᱚᱛᱚᱡ?
ᱦᱮᱸ ᱡᱚᱛᱚ ᱜᱮ᱾
ᱟᱨ ᱚᱱᱟ ᱨᱮᱭᱟᱜ ᱡᱟᱦᱱᱟᱜ ᱯᱩᱨᱚᱥᱠᱟᱨ ᱠᱚᱠᱚ ᱫᱚᱦᱚ ᱵᱟᱲᱟᱭ ᱜᱮᱭᱟ ᱥᱮ?
ᱦᱮᱸ ᱫᱚᱦᱚᱭ ᱜᱮᱭᱟ ᱠᱚ᱾
ᱪᱮᱫ ᱠᱚ ᱦᱟᱸᱜ?
ᱟᱹᱰᱤ ᱜᱟᱱ ᱡᱮ ᱠᱚᱛᱟᱨ ᱠᱚ ᱫᱚᱦᱚ ᱵᱟᱲᱟᱭᱟᱠᱚ ᱦᱟᱸᱜ᱾
ᱚᱻ ᱟᱫᱚ ᱠᱩᱲᱤ ᱠᱚᱫᱚ ᱱᱟᱦᱟᱜ ᱚᱱᱮ ᱟᱹᱯᱟᱹᱲᱤ ᱫᱚ ᱚᱱᱟ ᱥᱩᱨ ᱠᱷᱚᱱ ᱱᱟᱜ ᱠᱚ ᱛᱩᱧᱟ ᱥᱮ ᱥᱟᱺᱜᱤᱧ ᱠᱷᱚᱱᱟᱜ?
ᱯᱳᱭᱞᱩ ᱫᱚ ᱥᱟᱺᱜᱤᱧ ᱠᱷᱚᱱ ᱜᱮᱠᱚ ᱛᱩᱧ ᱦᱚᱪᱚ ᱠᱚᱣᱟ ᱛᱟᱨᱯᱚᱨᱮ ᱡᱚᱠᱷᱚᱱ ᱵᱟᱝᱠᱚ ᱫᱟᱲᱮᱭᱟᱜᱼᱟ ᱩᱱ ᱥᱩᱢᱟᱹᱭ ᱠᱚ ᱥᱩᱨᱟ᱾ ᱵᱟᱠᱷᱟᱱ ᱫᱚ ᱡᱚᱛᱚ ᱜᱮ ᱥᱟᱺᱜᱤᱧ ᱜᱮ᱾
ᱚ᱾
ᱢᱟᱱᱮ ᱡᱠᱷᱚᱱ ᱵᱟᱵᱟ ᱦᱚᱲ ᱛᱤᱱᱟᱹᱜ ᱥᱟᱺᱜᱤᱧ ᱩᱱᱟᱹᱜ ᱥᱟᱺᱜᱤᱧ ᱫᱚ ᱵᱟᱝᱟ ᱛᱚ ᱩᱱᱠᱩ ᱠᱷᱚᱱᱟᱜ ᱫᱚ ᱠᱤᱪᱷᱩᱴᱟ ᱥᱩᱨ ᱟᱠᱚ ᱱᱩᱠᱩᱣᱟᱜ ᱫᱚ᱾
ᱦᱮᱸ᱾ ᱟᱨ ᱢᱮᱱᱮᱫ ᱠᱟᱱ ᱫᱚᱠᱚ ᱠᱩᱲᱤ ᱠᱚᱫᱚ ᱱᱟᱦᱟᱜ ᱛᱤᱱᱟᱹᱜ ᱯᱨᱟᱭᱤᱡᱽ ᱠᱚ ᱱᱟᱜ ᱮᱢᱟ ᱠᱚ ᱠᱟᱱᱟ ᱚᱱᱟ ᱱᱟᱦᱟᱜ ᱚᱱᱟ ᱯᱷᱟᱥᱴ ᱥᱮᱠᱮᱱᱰ ᱛᱷᱟᱨ ᱥᱮ ᱥᱩᱫᱩ ᱯᱷᱟᱥᱴ ᱥᱮᱠᱮᱱᱰ?
ᱟᱸ ᱯᱷᱷᱟᱥᱴ ᱥᱮᱠᱮᱱᱰ ᱛᱷᱟᱨᱰ
ᱥᱟᱨ ᱥᱟᱹᱜᱩᱱ ᱥᱟᱨ
ᱦᱮᱸ,
ᱟᱯᱮ ᱥᱮᱱ ᱫᱚ ᱚᱱᱟ ᱵᱚᱡᱷᱟ ᱛᱩᱧ ᱫᱚ ᱦᱟᱜ ᱚᱱᱟ ᱵᱟᱴᱚᱞ ᱠᱚᱛᱮ ᱱᱟᱜ ᱠᱚ ᱛᱩᱧ ᱜᱮᱭᱟ ᱥᱮ ᱥᱩᱫᱩ ᱟ ᱚᱱᱟ ᱟᱸᱜ ᱥᱟᱨ ᱟᱹᱯᱟᱹᱲᱤ ᱛᱤᱜᱤ?
ᱟᱸᱜᱼᱥᱟᱨ ᱟᱸᱜᱼᱥᱟᱨ ᱛᱮ ᱾
ᱟᱸᱜ ᱥᱟᱨ
ᱦᱳᱭ ᱚᱱᱟ ᱛᱮᱜᱮ ᱛᱚᱠᱚ ᱛᱩᱧᱟ ᱾
ᱛᱩᱧ ᱢᱟᱛᱚ ᱚᱱᱟ ᱛᱮᱜᱮ ᱱᱟᱦᱟᱜ ᱠᱚ ᱛᱩᱧᱟ ᱥᱮ ᱚᱱᱟ ᱟᱫᱚᱢ ᱦᱚᱲ ᱫᱚ ᱚᱱᱟ ᱵᱟᱴᱩᱞ ᱠᱚᱛᱮ ᱦᱚᱸ ᱱᱟᱜ ᱠᱚ ᱛᱩᱧ ᱵᱟᱲᱟᱭ ᱜᱮᱭᱟ ᱾
ᱚ ᱦᱮᱸ ᱪᱚᱝ ᱚᱱᱟ ᱫᱚ ᱟᱸᱡᱚᱢ ᱦᱚᱸ ᱵᱟᱝᱞᱤᱧ ᱟᱸᱡᱚᱢ ᱠᱟᱜᱼᱟ, ᱟᱸ ᱧᱮᱞ ᱦᱚᱸ ᱵᱟᱝᱜᱮ ᱚᱱᱟ ᱫᱚ ᱾
ᱚ ᱵᱟᱹᱴᱩᱞ ᱫᱚ ᱵᱟᱵᱮᱱ ᱧᱮᱞ ᱠᱟᱫᱟ ᱥᱮ ᱡᱮ ᱴᱟ ᱚᱱᱟ ᱡᱮ
ᱵᱟᱴᱩᱞ ᱫᱚ ᱵᱟᱴᱩᱞ ᱫᱚᱞᱤᱧ ᱧᱮᱞ ᱟᱠᱟᱫ ᱛᱚ ᱵᱟᱴᱳᱞ ᱛᱮᱛᱩᱚᱧ ᱚᱱᱟ ᱫᱚ ᱵᱟᱝ ᱞᱟᱹᱭᱧ ᱟᱸᱡᱚᱢ ᱟᱠᱟᱫᱼᱟ᱾
ᱚ ᱟᱫᱚ ᱚᱱᱟ ᱫᱚ ᱮᱱᱛᱮᱫ ᱱᱟᱣᱟ ᱱᱟᱣᱟ ᱡᱤᱱᱤᱥ ᱠᱟᱱᱟ ᱥᱮ ᱟᱨ ᱵᱟᱝᱠᱷᱟᱱ ᱚᱱᱟ᱾ ᱟᱜ ᱯᱟᱹᱲᱤ ᱛᱮ ᱛᱮᱜᱮ ᱫᱚ ᱠᱟᱱ ᱜᱮᱭᱟ ᱚᱱᱟ ᱠᱚᱣᱟᱜ ᱱᱤᱭᱚᱢ ᱫᱚᱼᱼ
ᱦᱩᱸ ᱦᱩᱸ
ᱟᱨ ᱟᱞᱮ ᱥᱮᱫ ᱦᱚᱸ ᱚᱱᱟ ᱥᱮᱸᱫᱽᱨᱟ ᱠᱷᱚᱱ ᱨᱩᱣᱟᱹᱲ ᱵᱟᱲᱟ ᱠᱟᱛᱮᱫ ᱱᱟᱥᱮ ᱜᱟᱱ ᱠᱚ ᱛᱩᱯᱩᱱ ᱯᱷᱟᱨᱱᱟᱜᱼᱟ ᱯᱷᱟᱨᱱᱟ ᱠᱟᱛᱮᱫ ᱚᱲᱟᱜ ᱨᱮᱱᱼᱼ ᱚᱲᱟᱜ ᱨᱮᱱ ᱜᱚ ᱵᱟᱵᱟ ᱛᱟᱦᱮᱱᱟ ᱟᱫᱚ ᱠᱟᱴᱟ ᱠᱚᱠᱚ ᱟᱹᱨᱩᱵ ᱠᱚᱣᱟ ᱮᱱ ᱦᱤᱞᱳᱜ ᱫᱚ᱾
ᱦᱩᱸ
ᱠᱟᱴᱟ ᱠᱚ ᱟᱹᱨᱩᱵ ᱵᱟᱲᱟ ᱠᱟᱛ ᱟᱫᱚ ᱱᱟᱥᱮᱭᱟᱜ ᱡᱩᱫᱤ ᱠᱚ ᱱᱟᱥᱛᱟ ᱵᱟᱲᱟ ᱞᱮᱱᱟᱱ ᱱᱟᱥᱟᱭᱱᱟ ᱡᱩᱫᱤ ᱵᱮᱞᱟ ᱛᱟᱦᱮᱸ ᱞᱮᱱᱠᱷᱟᱱ᱾ ᱟᱨ ᱵᱮᱞᱟ ᱵᱟᱝ ᱛᱟᱦᱮᱸ ᱞᱮᱱᱠᱷᱟᱱ ᱫᱚ ᱱᱟᱜ ᱩᱱᱠᱩ ᱫᱚ ᱱᱟᱦᱟᱜ ᱚᱱᱟ ᱵᱩᱡᱷᱟᱣ ᱛᱩᱧ ᱥᱮᱫ ᱠᱚ ᱪᱟᱞᱟᱜ ᱠᱟᱱᱟ ᱠᱚᱲᱟ ᱠᱚ ᱠᱩᱲᱤ ᱠᱚ ᱟᱫᱚ ᱠᱚᱲᱟ ᱠᱚ ᱛᱟᱦᱮᱱᱟ ᱱᱟᱜ ᱯᱷᱟᱥᱴᱼᱼ ᱥᱮᱠᱮᱱᱰ ᱛᱷᱟᱨ ᱟᱨ ᱠᱩᱲᱤ ᱦᱚᱸᱱᱟᱜ ᱠᱚ ᱛᱟᱦᱮᱱᱟ ᱯᱷᱟᱥᱴ ᱥᱮᱠᱮᱱᱰ ᱛᱷᱟᱨ᱾ ᱟᱫᱚ ᱟᱞᱮ ᱥᱮᱱ ᱫᱚ ᱚᱱᱟ ᱵᱤᱥᱠᱩᱴ ᱯᱮᱠᱮᱴ ᱟᱨ ᱵᱟᱝᱠᱟᱱᱡ ᱡᱚᱜ ᱟᱨ ᱵᱟᱝᱠᱟᱱ ᱢᱚᱜᱽ ᱚᱱᱟ ᱠᱚ ᱦᱟᱜ ᱠᱚ ᱮᱢᱟ ᱵᱟᱲᱟᱣᱟ᱾
ᱦᱩᱸ
ᱟᱫᱚ ᱟᱞᱮᱥ ᱫᱚᱼᱼ
ᱟᱞᱮ ᱫᱚ ᱟᱭᱩ ᱦᱚᱲᱟᱜ ᱫᱚ ᱛᱟᱦᱮᱱ ᱛᱟᱠᱚ᱾ ᱠᱚᱣᱟ ᱚᱱᱮ ᱥᱟᱹᱲᱤ ᱠᱚ ᱪᱟᱫᱚᱨ ᱠᱚ ᱚᱱᱟ ᱠᱚ ᱟᱨ ᱵᱟᱵᱟ ᱦᱚᱲᱟᱜ ᱫᱚ ᱪᱮᱫ ᱠᱚ ᱞᱩᱫ ᱠᱚ ᱪᱮᱫ ᱠᱚ ᱠᱟᱛᱮ ᱛᱟᱦᱮᱱ ᱛᱟᱠᱚᱣᱟ᱾
ᱦᱩᱸ ᱟᱫᱚ ᱟᱯᱮ ᱚᱱᱼᱼ
ᱟᱨ ᱟᱭᱢᱟ ᱞᱮᱠᱟᱱᱟᱜ ᱠᱚ ᱫᱚᱦᱚᱭ ᱜᱮᱭᱟ ᱠᱚ᱾
ᱛᱤᱱᱟᱹᱜ ᱫᱷᱚᱢ ᱠᱟᱛᱮ ᱱᱟᱜ ᱠᱚ ᱛᱩᱡ ᱦᱚᱪᱚ ᱠᱚᱣᱟ᱾ ᱢᱤᱫ ᱦᱚᱲ ᱜᱮ ᱟᱨᱠᱤ ᱛᱤᱱᱟᱹᱜ ᱥᱟᱨᱛᱮ ᱱᱟᱦᱟᱜ ᱠᱚ ᱛᱩᱧ ᱫᱟᱲᱮᱜᱼᱟ᱾
ᱩᱸ ᱥᱟᱛᱴᱤ ᱛᱮ ᱡᱟᱱᱤᱡ ᱠᱷᱟᱱ ᱚᱱᱠᱟᱞᱤᱧ ᱫᱤᱥᱟᱹᱭᱮᱫᱟ ᱦᱤᱲᱤᱧ ᱠᱟᱜᱼᱟ ᱞᱤᱧ᱾
ᱥᱟᱛᱴᱤ ᱛᱮᱼᱼ
ᱥᱟᱛᱴᱤ ᱥᱮ ᱯᱟᱸᱪᱴᱤ ᱛᱮ ᱦᱤᱲᱤᱧ ᱠᱮᱫᱮᱜᱼᱟᱞᱤᱧ᱾
ᱢᱟᱱᱮ ᱤᱱᱟᱹᱜ ᱤᱱᱟᱹᱜ ᱫᱚᱢ ᱵᱮᱱ ᱛᱩᱧ ᱞᱮᱠᱷᱟᱱ ᱟᱵᱮᱱ ᱫᱚ ᱢᱟᱱᱮ ᱟᱨ ᱵᱟᱵᱮᱱ ᱛᱩᱧ ᱫᱟᱲᱮᱭᱟᱜᱼᱟ ᱦᱟᱝ᱾
ᱦᱮᱸ ᱪᱚᱝ ᱩᱱᱟᱹᱜ ᱱᱤᱭᱟᱹ ᱫᱚ ᱵᱟᱝᱞᱤᱧ ᱵᱟᱰᱟᱭᱟ ᱦᱟᱸᱜ᱾ ᱧᱮᱞ ᱠᱟᱫ ᱠᱚᱣᱟ ᱩᱦᱩᱜ ᱛᱩᱧ ᱫᱚᱠᱚ ᱛᱩᱧ ᱟᱠᱚ ᱡᱟᱹᱱᱤᱡ ᱠᱷᱟᱱ ᱠᱟᱨᱚᱱ ᱫᱚ ᱱᱚᱝᱠᱟ ᱞᱤᱧ ᱧᱮᱞ ᱟᱠᱟᱫ ᱠᱚᱣᱟ ᱚᱱᱟ ᱠᱚ ᱛᱩᱧ ᱪᱟᱵᱟᱭ ᱛᱮᱼᱼ ᱛᱟᱨᱯᱚᱨᱮ ᱫᱤᱭᱮ ᱠᱷᱟᱱ ᱫᱚ᱾ ᱟᱨᱦᱚᱸ ᱚᱱᱟ ᱪᱟᱵᱟ ᱞᱮᱱᱠᱷᱟᱱ ᱟᱨ ᱦᱚᱸᱠᱚ ᱦᱟᱞᱟᱝ ᱟᱹᱜᱩᱭᱮᱫᱟ ᱟᱨᱦᱚᱸᱠᱚ ᱛᱩᱧ ᱫᱚ᱾
ᱚᱻ
ᱦᱳᱭ ᱛᱟᱨᱯᱚᱨᱮ ᱡᱚᱠᱷᱚᱡᱽ ᱪᱮᱠᱟᱛᱮ ᱛᱩᱧ ᱵᱟᱡᱟᱣᱟ ᱚᱱᱠᱟ ᱜᱮ᱾ ᱟᱫᱚ ᱯᱷᱟᱥ ᱥᱮᱠᱮᱱ ᱛᱷᱟᱲ ᱠᱚ ᱦᱩᱭᱩᱜᱼᱟ᱾ ᱢᱟᱱᱮ ᱪᱮᱜᱠᱟ ᱡᱮ ᱡᱟᱦᱟᱸᱭ ᱞᱟᱦᱟᱛᱮ ᱛᱩᱧ ᱵᱟᱡᱟᱹᱟᱭ, ᱩᱱᱤ ᱜᱮ ᱯᱷᱟᱥ ᱚᱱᱟ ᱠᱟᱛᱷᱟ ᱫᱚ ᱵᱟᱝᱟ᱾ ᱡᱟᱦᱟᱸᱭ ᱡᱷᱚᱛᱚ ᱠᱷᱚᱱᱟᱜ ᱛᱟᱞᱟᱨᱮ ᱛᱩᱧᱟᱭ ᱢᱟᱱᱮ ᱚᱱᱠᱟ ᱜᱟᱨ, ᱦᱮᱸᱱᱟᱛᱚ ᱛᱚ ᱚᱱᱟ ᱜᱟᱨ ᱛᱟᱞᱟᱨᱮ ᱡᱟᱦᱟᱸᱭ ᱛᱩᱧ ᱫᱟᱲᱮᱭᱟᱜᱟᱭ ᱩᱱᱤᱜᱮ ᱯᱷᱟᱥᱴ ᱟᱨ ᱪᱮ ᱫᱷᱟᱨᱮ ᱨᱮ ᱩᱱᱤ ᱫᱚ ᱛᱷᱟᱲ ᱥᱮ ᱥᱮᱠᱮᱱ ᱚᱱᱮ ᱚᱱᱠᱟ, ᱛᱟᱞᱟ ᱨᱤᱱᱤᱡᱽ ᱜᱮ ᱯᱷᱟᱥᱴ᱾ ᱫᱚᱭ ᱦᱩᱭᱩᱜ-ᱟ, ᱩᱱᱤ ᱡᱩᱫᱤ ᱢᱩᱪᱟᱹᱫ ᱨᱮ ᱛᱩᱧᱟ, ᱛᱩᱧ ᱵᱟᱡᱟᱣᱟ ᱚᱱᱟ ᱦᱚᱸ ᱴᱷᱤᱠ ᱜᱮ᱾ ᱞᱟᱦᱟᱨᱮ ᱛᱩᱧ ᱵᱟᱡᱟᱣᱟ ᱢᱮᱱᱛᱮ ᱪᱮ ᱩᱱᱤᱜᱮ ᱯᱷᱟᱥᱴ ᱚᱱᱟ ᱠᱟᱛᱷᱟ ᱫᱚ ᱵᱟᱝᱟ᱾
ᱟᱨ ᱟᱞᱮ ᱥᱮᱱ ᱫᱚ ᱦᱩᱭᱩᱜᱚᱜ ᱠᱟᱱᱟ᱾ ᱤᱭᱟᱹ ᱪᱮᱫᱽ ᱠᱚ ᱢᱮᱛᱟᱜ ᱠᱟᱱᱟ ᱱᱦᱟᱜ ᱠᱟᱭᱨᱟ ᱫᱟᱨᱮ᱾
ᱟᱞᱮ ᱫᱚ ᱠᱟᱭᱨᱟ ᱫᱟᱨᱮ ᱫᱚ ᱵᱟᱝᱟ ᱦᱟᱱᱮ ᱪᱮᱫᱽ, ᱚᱱᱠᱟ ᱪᱮᱫᱽ ᱛᱟᱨᱚᱵ ᱠᱚ ᱢᱮᱛᱟᱜᱼᱟ ᱵᱟᱹᱞᱤᱧ ᱵᱟᱰᱟᱭᱟ᱾
ᱚ ᱛᱟᱦᱚᱞᱮ ᱛᱟᱨᱢᱟᱱᱮ ᱟᱵᱮᱱ ᱦᱚᱸ ᱛᱟᱦᱚᱞᱮ ᱱᱦᱟᱜ ᱵᱮᱱ ᱛᱩᱧ ᱵᱟᱲᱟ ᱟᱠᱟᱫᱟ ᱱᱦᱟᱜ᱾
ᱵᱟᱝ ᱵᱦᱮᱡᱷᱟ ᱫᱚ ᱵᱟᱝᱞᱤᱧ ᱛᱩᱝ ᱵᱟᱲᱟ ᱟᱠᱟᱜ-ᱟ ᱵᱟᱝᱠᱚ ᱛᱩᱧᱪᱚ ᱟᱞᱤᱧᱟ ᱵᱮᱡᱷᱟ ᱫᱚ ᱞᱟᱹᱭᱟᱠᱚ ᱵᱟᱡᱟᱜᱼᱟᱢ᱾
ᱦᱮᱸ᱾
ᱢᱟᱱᱮ ᱡᱚᱛᱚ ᱦᱚᱲ ᱫᱟᱨᱟᱭ ᱛᱮᱫᱚ ᱟᱨ ᱵᱟᱝ ᱦᱩᱭᱩᱜ᱾ ᱟᱞᱮ ᱫᱚ ᱜᱚᱜᱚᱜᱮ ᱦᱟᱸᱜ ᱠᱷᱟᱱ ᱵᱮᱡᱷᱟ ᱫᱚᱭ ᱛᱩᱧ ᱜᱮᱭᱟ ᱵᱟᱵᱟ ᱦᱚᱸ ᱵᱟᱭ ᱛᱩᱧ ᱜᱮᱭᱟ ᱛᱚ ᱚᱱᱟ ᱠᱷᱟᱹᱛᱤᱨ ᱛᱮ ᱞᱟᱹᱭᱟᱭ ᱟᱢᱫᱚᱢ ᱵᱟᱡᱟᱜᱼᱟ ᱞᱟᱹᱭᱟᱭ᱾
ᱵᱟᱢ ᱫᱟᱲᱮᱭᱟᱜ ᱚᱠᱟᱞᱮᱠᱟᱢ ᱛᱩᱧᱟ ᱦᱟᱸᱜ᱾
ᱟᱫᱚ ᱵᱟᱵᱮᱱ ᱪᱮᱫᱟ᱾
ᱦᱮᱸ, ᱦᱮᱸ ᱪᱮᱜ ᱦᱚᱸ ᱞᱟᱠ ᱛᱤ ᱠᱟᱱᱟ ᱛᱚ ᱵᱟᱝ ᱚᱱᱟ ᱫᱚ ᱵᱟᱝ ᱠᱚ ᱤᱭᱟᱹ ᱦᱚᱪᱚ ᱟᱞᱤᱧ ᱜᱮᱭᱟ᱾
ᱟᱫᱚ ᱵᱟᱹᱭ-ᱵᱟᱹᱭ ᱛᱮ ᱱᱦᱟᱜ ᱵᱮᱱ ᱪᱤᱫᱟ᱾ ᱮᱸ ᱱᱤᱛᱚᱜ᱾ ᱪᱤᱫ ᱫᱚ ᱡᱟᱹᱨᱩᱲ ᱠᱟᱱ ᱜᱮᱭᱟ ᱥᱮ ᱱᱤᱛᱚᱜ ᱱᱚᱜᱼᱚᱭ ᱱᱦᱟᱜ ᱦᱩᱞ ᱠᱚᱱᱟᱜ ᱛᱤᱭᱮᱜ ᱦᱤᱡᱩᱜᱚᱜ ᱠᱟᱱᱟ ᱥᱮ ᱦᱩᱞ ᱦᱚᱱᱟᱜ᱾ ᱛᱤᱥ ᱠᱚᱛᱮ ᱱᱦᱟᱜ ᱞᱟᱜᱟᱜᱼᱟ ᱵᱟᱝ ᱢᱮᱱᱚᱜᱚᱜ ᱠᱟᱱᱟ᱾ ᱫᱤᱥᱚᱢ ᱨᱮᱭᱟᱜ ᱫᱤᱱ ᱫᱩᱱᱤᱭᱟᱹ ᱢᱟ ᱱᱟᱜ ᱵᱟᱹᱲᱤᱡ ᱜᱮᱭᱟ ᱥᱮ ᱱᱤᱛᱚᱜ ᱠᱚᱲᱟ ᱜᱤᱫᱽᱨᱟᱹ ᱱᱦᱟᱜ, ᱠᱚᱲᱟ ᱜᱤᱫᱽᱨᱟᱹ ᱱᱦᱟᱜ ᱚᱠᱟᱥᱮᱫ ᱱᱦᱟᱸᱜ ᱮ ᱪᱟᱞᱟᱣ ᱠᱟᱱᱟ ᱟᱨ ᱟᱵᱤᱱ ᱫᱚ ᱱᱦᱟᱜ ᱡᱩᱫᱤ ᱵᱮᱱ ᱵᱟᱲᱟᱭ ᱠᱷᱟᱡᱽ ᱛᱟᱦᱚᱞᱮ ᱡᱟᱜᱮ ᱱᱦᱟᱜ ᱥᱮ ᱟᱵᱤᱱ ᱨᱮᱱ, ᱡᱟᱦᱟᱸᱭ ᱴᱟᱜ ᱱᱦᱟᱜ ᱠᱚ ᱥᱟᱜ ᱤᱫᱤ ᱫᱤ ᱠᱟᱱᱟ ᱚᱲᱟᱜ ᱥᱮᱱ ᱛᱟᱦᱚᱞᱮ ᱟᱵᱤᱱ ᱫᱚ ᱪᱤᱠᱟᱭᱟᱵᱤᱱ ᱛᱟᱦᱚᱞᱮ ᱟᱵᱤᱱ ᱡᱩᱫᱤ ᱵᱮᱱ ᱵᱟᱲᱟᱭ ᱠᱷᱟᱱ ᱫᱚ ᱱᱦᱟᱜ ᱟᱵᱮᱱ ᱱᱦᱟᱜ ᱵᱮᱱ ᱥᱟᱨ ᱛᱮᱨᱟᱢ ᱠᱚᱣᱟ᱾ ᱟᱨ ᱵᱟᱝᱠᱷᱟᱱ ᱫᱚ ᱩᱱᱤ ᱦᱤᱡᱩᱜᱚᱜᱼᱟ ᱛᱚᱵᱮᱱᱟ ᱛᱟᱦᱚᱞᱮ ᱛᱮᱦᱮᱧ ᱢᱟ ᱩᱱᱤ ᱫᱚ ᱠᱚ ᱤᱫᱤ ᱥᱟᱹᱛᱮ᱾
ᱦᱮᱸᱛᱚ, ᱚᱱᱟ ᱠᱚᱢᱟ ᱪᱮᱫ ᱠᱟᱜ ᱫᱚ ᱞᱟᱹᱠ ᱛᱤ ᱠᱟᱱᱟ ᱠᱤᱱᱛᱩ ᱵᱟᱵᱟ ᱜᱮ ᱞᱟᱹᱭᱟᱭ ᱵᱟᱢ ᱫᱟᱲᱮᱭᱟᱜᱼᱟ᱾ ᱟᱞᱚᱢ ᱡᱚᱴᱮᱫᱟ ᱚᱱᱟ ᱠᱚᱫᱚ ᱞᱟᱹᱭᱟᱭ᱾
ᱟᱫᱚ ᱚᱱᱠᱟ ᱫᱚ ᱛᱤᱱᱟᱹᱜ ᱫᱤᱱ ᱱᱦᱟᱜ ᱵᱮᱱ ᱛᱟᱦᱮᱱᱟ ᱢᱟᱥᱮ ᱞᱟᱹᱭ ᱵᱮᱱ᱾ ᱪᱤᱫᱽ ᱛᱟᱦᱮᱸ, ᱟᱨ ᱪᱤᱫ ᱠᱟᱛᱮ ᱫᱚᱦᱚ ᱫᱚ ᱡᱟᱹᱨᱩᱲ ᱜᱮᱭᱟ ᱥᱮ᱾ ᱵᱟᱹᱲᱤᱡᱽ ᱫᱚ ᱵᱟᱝ ᱦᱩᱭᱩᱜᱚᱜᱼᱟ ᱡᱟᱦᱟᱱ ᱡᱤᱱᱤᱥ ᱜᱮ᱾ ᱱᱤᱛᱚᱜ ᱟᱵᱮᱱ ᱵᱮᱱ ᱚᱲᱟᱜ ᱨᱮᱭᱟᱜ ᱠᱟᱹᱢᱤ ᱡᱩᱫᱤ ᱡᱟᱦᱟᱱᱟᱜ ᱦᱮᱱᱟᱜ ᱠᱷᱟᱱ ᱚᱱᱟ ᱵᱮᱱ ᱵᱟᱰᱟᱭᱟ᱾ ᱥᱮ ᱟᱨ ᱱᱤᱛᱚᱜ ᱵᱟᱨᱦᱮ ᱥᱮᱱ ᱵᱮᱱ ᱪᱟᱞᱟᱣ ᱞᱮᱱᱟ ᱚᱱᱟ ᱠᱚ ᱠᱟᱹᱢᱤ ᱨᱮᱭᱟᱜ ᱨᱮᱴ ᱫᱚ ᱡᱟᱹᱥᱛᱤ ᱜᱮᱭᱟ ᱥᱮ ᱵᱟᱝ ᱚᱝᱠᱟ ᱜᱮ ᱡᱟᱦᱟᱸ ᱛᱤᱥᱚᱜ ᱱᱟᱦᱟᱜ ᱡᱮᱥᱮ
ᱡᱟᱦᱟᱸᱱᱟᱜ ᱟᱨ ᱱᱚᱝᱠᱟ ᱥᱟᱠᱨᱟᱛ ᱨᱮ ᱟᱯᱮ ᱥᱮ ᱱᱚᱝᱠᱟ ᱠᱷᱮᱞᱳᱰ ᱨᱮᱱᱟᱜ ᱦᱮᱯᱨᱟᱣ ᱠᱚᱠᱚ ᱫᱚᱦᱚᱭ ᱜᱮᱭᱟ ᱥᱮ ᱵᱟᱝ-ᱟ?
ᱚᱱᱟ ᱟᱛᱩᱨᱮᱱ ᱜᱮ ᱟᱨᱠᱤ ᱟᱨ ᱵᱟᱝᱠᱷᱟᱱ ᱫᱚ ᱵᱟᱨᱦᱮ ᱥᱮᱱ ᱠᱷᱚᱱ ᱫᱚ ᱵᱟᱠᱚ ᱦᱤᱡᱩᱜᱚᱜ ᱠᱟᱱᱟ ᱠᱟᱨᱚᱱ ᱟᱨ ᱟᱛᱳ ᱨᱮᱱ ᱦᱚᱲ ᱦᱚᱸ ᱩᱱᱟᱹᱜ ᱡᱚᱴ ᱵᱟᱹᱱᱩᱜ ᱟᱠᱟᱫ ᱠᱚᱣᱟ ᱾ ᱡᱚᱴ ᱠᱚ ᱛᱟᱦᱮᱸ ᱞᱮᱱ ᱠᱷᱟᱱ ᱫᱚ ᱞᱟᱹᱴᱩᱛᱮ ᱟᱭᱳᱡᱚᱱ ᱦᱳᱭᱩᱠᱚᱜ-ᱟ ᱾
ᱦᱮᱸ ᱛᱚ ᱟᱞᱮᱢᱟᱛᱚ ᱟᱹᱛᱩ ᱫᱚ ᱟᱛᱩᱨᱮᱱ ᱜᱮᱛᱚ ᱟᱹᱰᱤ ᱜᱟᱱ ᱠᱚ ᱫᱚᱦᱚ ᱠᱟᱜ-ᱟ ᱡᱮᱢᱚᱱ ᱢᱳᱢᱵᱟᱛᱤ ᱪᱟᱞᱟᱣ, ᱚᱱᱟ ᱠᱚ ᱫᱚᱦᱚᱭ ᱜᱮᱭᱟ ᱟᱨ ᱟᱞᱩ ᱫᱟᱹᱲ ᱠᱚ ᱫᱚᱦᱚᱭ ᱜᱮᱭᱟ ᱩᱱᱠᱩ ᱜᱤ ᱫᱽᱨᱟᱹ ᱞᱟᱜᱟᱜ ᱛᱮ ᱥᱮ ᱴᱩᱠᱩᱡ ᱫᱟᱞ ᱫᱚ ᱚᱱᱟᱫᱚ ᱥᱮᱸᱬᱟ ᱦᱚᱲ ᱞᱟᱜᱟᱜ ᱦᱚᱸ ᱴᱩ ᱠᱩᱡ ᱫᱟᱞ ᱠᱚ ᱢᱟᱱᱮ ᱟᱹᱰᱤ ᱜᱟᱱ ᱠᱚ ᱫᱚᱦᱚᱭ ᱜᱤᱲᱤᱭᱮᱫ ᱚᱱᱟ ᱠᱟᱱᱜᱮ ᱚᱱᱟ ᱨᱮᱱᱟᱜ ᱦᱚᱸ ᱥᱤᱨᱯᱟᱹ ᱛᱟᱦᱮᱱ ᱜᱮᱭᱟ ᱾
ᱦᱳᱭ ᱦᱳᱭ ᱚᱱᱟ ᱦᱚᱸ ᱟᱞᱮᱥᱮᱱ ᱦᱚᱸ ᱢᱮᱱᱟᱜ ᱜᱮᱭᱟ ᱟᱫᱚ ᱩᱱᱠᱩ ᱠᱟᱹᱴᱤᱡ ᱜᱤᱫᱽᱨᱟᱹ ᱞᱟᱹ ᱜᱤᱱ ᱫᱚ ᱟᱹᱞᱩ ᱫᱟᱹᱲ ᱠᱚ ᱫᱚᱦᱚ ᱠᱟᱫᱟ ᱟᱨ ᱩᱱᱠᱩ ᱵᱟᱦᱩ ᱠᱩᱲᱤ ᱠᱚ ᱞᱟᱹᱜᱤᱫ ᱤᱢᱱᱤ ᱟᱨ ᱩᱱᱠᱩ ᱢᱟᱱᱮ ᱜᱚᱜᱚ ᱛᱟᱠᱚ ᱞᱟᱹᱜᱤᱫ ᱫᱚ ᱚᱱᱟ ᱢᱤᱡᱤᱠᱮᱞ ᱪᱮᱭᱟᱨ ᱟᱨ ᱩᱢᱩᱠ ᱡᱟᱦᱟᱱᱟᱜ, ᱠᱚ ᱢᱮᱛᱟᱜ ᱠᱟᱱᱟ ᱢᱳᱢᱵᱟᱛᱤ, ᱟᱨ ᱱᱩᱠᱩ ᱦᱟᱲᱟᱢ ᱦᱚᱲ ᱠᱚᱲᱟ ᱦᱚᱲ ᱠᱚ ᱞᱟᱹᱜᱤᱫ ᱫᱚ ᱱᱟᱦᱟᱜ ᱥᱮ ᱠᱩᱲᱤ ᱠᱚᱲᱟ ᱞᱟᱹᱜᱤᱫ ᱢᱟᱱᱮ ᱡᱚᱛᱚ ᱦᱚᱲ ᱞᱟᱹᱜᱤᱫ ᱢᱤᱫ ᱫᱚ ᱚᱱᱟ, ᱪᱮᱫ ᱠᱚ ᱢᱮᱛᱟᱜ ᱠᱟᱱ, ᱡᱮ ᱚᱱᱮ ᱢᱮᱫ ᱵᱮᱜ ᱠᱟᱛᱮ ᱱᱟᱦᱟᱜ ᱠᱚ ᱴᱩᱠᱩᱡ ᱱᱟᱦᱟᱜ ᱠᱚ ᱫᱟᱞ ᱜᱮᱭᱟ ᱥᱮ
ᱦᱩᱸ ᱦᱩᱸ
ᱦᱳᱭ ᱚᱱᱟ
ᱟᱹᱰᱤ ᱟᱭᱢᱟ ᱜᱟᱱ ᱜᱮ ᱛᱟᱦᱞᱮ ᱦᱩᱭ ᱫᱚ ᱦᱩᱭᱩᱜ ᱜᱮᱭᱟ ᱾
ᱦᱮᱸ ᱦᱳᱭ ᱫᱚ ᱦᱩᱭᱩᱜ ᱜᱮᱭᱟ ᱟᱫᱚ ᱚᱱᱮ ᱥᱚᱢᱚᱭ ᱚᱠᱛᱚ ᱠᱚᱦᱚᱸ ᱵᱟᱝ ᱛᱮᱦᱮ ᱜᱚᱫᱚᱜ ᱜᱮᱭᱟ ᱟᱫᱚ ᱥᱚᱴ ᱠᱟᱴ ᱛᱮ ᱚᱱᱟ ᱨᱮᱜᱮ ᱠᱚ ᱯᱟᱨᱚᱢᱟ ᱜᱮᱭᱟ ᱾
ᱠᱚᱨᱮ ᱫᱚ ᱚ ᱢᱟᱭᱤᱠ ᱵᱚᱠᱥ ᱯᱮ ᱟᱹᱜᱩᱭ ᱜᱮᱭᱟ ᱥᱮ ᱵᱟᱝ ᱟᱞᱮ ᱟᱞᱮ ᱟᱛᱳ ᱨᱮᱢᱟᱠᱚ ᱟᱹᱜᱩᱭ ᱜᱮᱭᱟ᱾
ᱟᱞᱮ ᱫᱚ ᱱᱮᱥ ᱫᱚ ᱱᱚᱜᱼᱚᱭ ᱪᱟᱞᱟᱣᱮᱱ ᱵᱚᱪᱷᱚᱨ ᱫᱚ ᱵᱚᱠᱥ ᱠᱚᱦᱚᱸ ᱵᱟᱞᱮ ᱟᱹᱜᱩ ᱵᱟᱲᱟ ᱞᱮᱜᱼᱟ ᱟᱨ ᱥᱟᱠᱨᱟᱛ ᱟᱛᱳ ᱠᱚᱫᱚ ᱵᱚᱥ ᱠᱚᱫᱚ ᱵᱟᱞᱮ ᱟᱹᱜᱩ ᱵᱟᱲᱟ ᱠᱟᱫᱟ, ᱞᱟᱦᱟ ᱧᱚᱜ ᱱᱟᱦᱟᱜ ᱞᱮ ᱟᱹᱜᱩ ᱵᱟᱲᱟᱭᱮᱫ ᱠᱟᱱ ᱛᱟᱸᱦᱮᱱᱟ ᱚᱱᱮ ᱫᱟᱠᱟᱭ